ᱦᱮᱞᱳᱼᱼ
ᱦᱩᱸ ᱦᱮᱞᱳᱼᱼ ᱨᱚᱲ ᱟᱧᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱤᱧᱟᱹᱜ ᱨᱚᱲ ᱟᱸᱡᱚᱢᱚᱜ ᱠᱟᱱᱟ?
ᱦᱮᱸ ᱢᱚᱴᱟᱢᱩᱴᱤ ᱴᱷᱤᱠ ᱴᱷᱟᱠ ᱜᱮ ᱟᱸᱡᱚᱢᱚᱜ ᱠᱟᱱᱟ᱾
ᱟᱪᱪᱷᱟ ᱛᱟᱦᱚᱞᱮ ᱪᱮᱫ ᱯᱮ ᱪᱤᱠᱟᱹᱭᱮᱫᱟ?
ᱪᱮᱫ ᱦᱚᱸ ᱵᱟᱞᱮ ᱪᱤᱠᱟᱹ ᱵᱟᱲᱟᱭᱮᱫᱟ ᱱᱤᱛᱚᱜ ᱫᱚ ᱫᱩᱲᱩᱵ ᱵᱟᱲᱟ ᱦᱩᱭ ᱟᱠᱟᱱᱟ ᱚᱱᱠᱟ᱾
ᱟᱪᱪᱷᱟ ᱟᱪᱪᱷᱟ ᱚᱱᱮ ᱡᱚᱢ ᱠᱚᱫᱚ ᱦᱩᱭ ᱟᱠᱟᱱᱟ ᱥᱮ ᱟᱹᱣᱨᱤᱯᱮ ᱡᱚᱢᱟ?
ᱧᱩ ᱡᱚᱢ ᱠᱚᱫᱚ ᱡᱚᱢ ᱵᱟᱲᱟ ᱟᱠᱟᱫ ᱞᱮ ᱱᱤᱛᱚᱜ ᱜᱮ᱾
ᱟᱪᱪᱷᱟ ᱟᱪᱪᱷᱟ ᱦᱮᱸᱛᱚ᱾
ᱛᱚ ᱟᱯᱮ ᱫᱚᱯᱮ ᱡᱚᱢ ᱵᱟᱲᱟ ᱠᱮᱫᱟ?
ᱦᱮᱸ ᱟᱞᱮ ᱦᱚᱸ ᱱᱚᱜᱚᱭ ᱱᱤᱛᱚᱜ ᱜᱮᱞᱮ ᱡᱚᱢ ᱵᱟᱲᱟ ᱜᱚᱫ ᱠᱟᱜᱼᱟ᱾
ᱛᱚ ᱪᱮᱫ ᱠᱚ ᱩᱛᱩ ᱵᱟᱲᱟ ᱦᱩᱭ ᱞᱮᱱᱟ?
ᱩᱛᱩ ᱠᱷᱚᱱᱟᱜ ᱟᱫᱚ ᱛᱮᱧ ᱫᱚ ᱟᱞᱮᱫ ᱫᱚ ᱡᱤᱞ ᱞᱮ ᱩᱛᱩ ᱞᱮᱫᱟ᱾
ᱦᱩᱸ ᱵᱷᱟᱜᱮ ᱜᱮ ᱛᱟᱦᱚᱞᱮ ᱟᱨ ᱪᱮᱫ? ᱟᱨ ᱚᱱᱠᱟ ᱤᱥᱟᱹ ᱠᱚ ᱱᱟᱦᱟᱜ ᱵᱟᱯᱮ ᱡᱚᱢ ᱜᱮᱭᱟ?
ᱚᱱᱟ ᱠᱚᱦᱚᱸᱮ ᱡᱚᱢ ᱫᱚᱞᱮ ᱡᱚᱢ ᱜᱮᱭᱟ ᱟᱫᱚ ᱢᱟᱱᱮ ᱰᱮᱞᱤ ᱫᱚ ᱢᱤᱫᱴᱮᱱ ᱡᱚᱢ ᱫᱚ ᱱᱟᱦᱟᱜ ᱵᱟᱝ ᱵᱷᱟᱹᱜᱮᱭᱟᱛᱚ ᱛᱟᱭ ᱚᱱᱟ ᱠᱷᱛᱤᱨ ᱩᱱᱫᱤᱱ ᱫᱚ ᱡᱚᱢ ᱵᱟᱲᱟ ᱦᱩᱭ ᱠᱟᱱᱟ᱾ ᱦᱟᱹᱠᱩ ᱠᱚ ᱛᱟᱦᱮᱸᱟᱦ ᱠᱷᱡ ᱟᱫᱚ ᱛᱮᱦᱮᱧ ᱫᱚᱞᱮ ᱢᱚᱱᱮ ᱜᱚᱫ ᱠᱮᱫᱟ ᱡᱮ ᱛᱮᱦᱮᱧ ᱫᱚ ᱡᱤᱞ ᱵᱚᱱ ᱡᱚᱢ ᱞᱮᱠᱷᱟᱱ ᱠᱟᱹᱴᱤᱡ ᱠᱟᱹᱴᱤᱡ ᱵᱷᱟᱜᱮ ᱧᱚᱜ ᱠᱚᱜᱼᱟ᱾ ᱟᱨ ᱱᱚᱛᱮ ᱠᱟᱹᱴᱤᱡ ᱚᱭᱮᱫᱟᱨ ᱠᱚ ᱠᱟᱹᱴᱤᱡ ᱠᱷᱟᱨᱟᱯ ᱠᱷᱟᱨᱟᱯ ᱢᱟᱱᱮ ᱥᱮᱨᱢᱟ ᱫᱟᱜ ᱡᱟᱹᱲᱤ ᱠᱚ ᱠᱟᱹᱴᱤᱡ ᱴᱩ ᱵᱟᱲᱟᱜᱼᱟ ᱛᱟᱦᱞᱮ ᱟᱫᱚ ᱨᱮᱭᱟᱲ ᱨᱮᱭᱟᱲ ᱢᱟᱱᱮ ᱡᱤᱞᱼᱼ ᱥᱚᱲᱮ ᱠᱚ ᱟᱹᱰᱤ ᱡᱳᱨ ᱵᱷᱟᱜᱤ ᱵᱩᱡᱷᱟᱹᱜ ᱜᱮᱭᱟ ᱛᱟᱦᱞᱮ ᱟᱫᱚ ᱚᱱᱟ ᱜᱮ ᱡᱤᱞ ᱞᱮ ᱟᱹᱜᱩ ᱞᱮᱫᱟ᱾ ᱟᱫᱚ ᱞᱮ ᱥᱚᱲᱮ ᱞᱮᱫᱟ ᱛᱮᱦᱮᱧ ᱫᱚ ᱟᱞᱮ ᱫᱚ ᱛᱟᱞᱮ ᱵᱷᱟᱜᱤ ᱜᱮ ᱦᱩᱭ ᱠᱟᱱᱟ᱾
ᱦᱩᱸ᱾
ᱛᱟᱦᱞᱮ ᱟᱯᱮ ᱫᱚ ᱱᱷᱟᱜ ᱪᱮᱫ ᱯᱮ ᱩᱛᱩ ᱞᱮᱫᱟ ᱛᱮᱦᱮᱧ ᱫᱚᱼᱼ
ᱛᱮᱧ ᱫᱚ ᱯᱩᱴᱠᱟᱹ ᱞᱮ ᱩᱛᱩ ᱞᱮᱜ ᱠᱚ ᱛᱟᱦᱮᱸ ᱛᱮᱦᱮᱧ ᱫᱚ ᱯᱩᱴᱠᱟᱹᱼᱼ
ᱟᱪᱪᱷᱟ ᱟᱪᱪᱷᱟ ᱛᱟᱦᱚᱞᱮ ᱟᱯᱮ ᱫᱚ ᱵᱤᱨ ᱫᱤᱥᱚᱢ ᱜᱮᱭᱟ ᱯᱮ ᱛᱟᱦᱞᱮ ᱠᱷᱟᱱᱼᱼ
ᱦᱳᱭ ᱵᱤᱨ ᱫᱷᱟᱨᱮ ᱧᱚᱜ ᱜᱮᱭᱟ ᱞᱮ ᱯᱩᱴᱠᱟᱹ ᱠᱚ ᱫᱚ ᱟᱹᱜᱩ ᱵᱟᱲᱟᱭ ᱱᱟ ᱯᱩᱴᱠᱟᱹ ᱟᱨ ᱩᱫᱼᱼ
ᱦᱚᱸ ᱟᱪᱪᱟ ᱦᱮᱸ ᱛᱚ ᱢᱟᱱᱮ ᱵᱤᱨ ᱫᱷᱟᱨᱮ ᱦᱚᱲ ᱫᱚ ᱢᱟᱱᱮ ᱯᱩᱴᱠᱟᱹ ᱠᱚ ᱩᱫ ᱠᱚ ᱫᱚᱼᱼ ᱢᱟᱱᱮ ᱫᱚᱢᱮ ᱥᱩᱵᱤᱫᱷᱟ ᱩᱱᱠᱩ ᱫᱚ ᱛᱟᱦᱞᱮ ᱩᱫ ᱠᱚᱫᱚ ᱦᱟᱸᱜ ᱪᱮᱫ ᱩᱫ ᱠᱚ ᱚᱢᱚᱱ ᱵᱟᱲᱟᱜ ᱠᱟᱱᱟ ᱵᱤᱨ ᱨᱮ ᱫᱚ?
ᱪᱮᱫ ᱩᱫ ᱠᱚ ᱚᱢᱚᱱ ᱵᱟᱲᱟᱜ ᱠᱟᱱᱟ ᱚᱱᱮ ᱵᱟᱞᱤ ᱩᱫ ᱠᱚ᱾ ᱜᱮ ᱡᱟᱹᱥᱛᱤ ᱚᱢᱚᱱ ᱵᱟᱲᱟᱜᱼᱟ ᱱᱤᱛᱚᱜ ᱢᱟ ᱱᱷᱟᱜᱼᱼ
ᱟᱪᱪᱷᱟ ᱪᱷᱟ ᱦᱮᱸ ᱦᱮᱸ ᱟᱨ ᱯᱩᱴᱠᱟᱹ ᱠᱚ ᱦᱚᱸ ᱢᱟᱱᱮ ᱫᱚᱢᱮ ᱜᱮ ᱱᱷᱟᱜ ᱠᱚ ᱥᱟᱦᱛᱟ ᱧᱚᱜ ᱜᱮ ᱠᱚ ᱚᱢᱚᱱ ᱵᱟᱲᱟᱜ ᱠᱟᱱᱟ ᱛᱟᱦᱞᱮᱼᱼ
ᱦᱮᱸ ᱥᱟᱥᱛᱟ ᱜᱮ ᱠᱚ ᱚᱢᱚᱱᱚᱜ ᱠᱟᱱᱟ ᱱᱤᱭᱟᱹ ᱥᱤᱡᱤᱱ ᱫᱚ ᱫᱚᱢᱮ ᱠᱚ ᱚᱢᱚᱱᱚᱜᱼᱟ᱾
ᱦᱮᱸ ᱟᱪᱪᱷᱟ ᱦᱮᱸ ᱦᱮᱸ ᱱᱤᱭᱟᱹ ᱥᱤᱡᱤᱱ ᱜᱮ ᱢᱟᱱᱮᱼᱼ ᱫᱚᱢᱮ ᱩᱫ ᱠᱚ ᱯᱩᱴᱠᱟᱹ ᱠᱚ ᱱᱷᱟᱜ ᱫᱚᱢᱮ ᱟᱞᱮ ᱱᱚᱣᱟ ᱵᱟᱡᱟᱨ ᱠᱚ ᱨᱮ ᱦᱟᱸᱜ ᱫᱚᱢᱮ ᱠᱚ ᱨᱟᱠᱟᱵ ᱵᱟᱲᱟᱼᱼ ᱤᱭᱟᱹ ᱛᱟᱦᱱᱮ ᱡᱚᱢ ᱠᱚ ᱫᱚ ᱦᱟᱸᱜ ᱦᱩᱭ ᱫᱚ ᱦᱩᱭ ᱵᱟᱲᱟ ᱠᱟ ᱢᱟᱱᱮ ᱩᱱᱟᱹᱜ ᱫᱚ ᱱᱟᱦᱟᱜᱼᱼ ᱵᱟᱝ-ᱟ ᱡᱮ ᱱᱤᱡᱮ ᱦᱟᱞᱟᱝ ᱟᱹᱜᱩ ᱠᱟᱛᱮ ᱪᱮᱫᱠᱟ ᱰᱷᱮᱨ ᱰᱷᱮᱨᱮᱢ ᱡᱚᱢᱮᱭᱟᱢᱼᱼ ᱩᱛᱩᱭᱟᱢ ᱛᱟᱦᱚᱞᱮ ᱚᱝᱠᱟ ᱫᱚ ᱵᱟᱝ ᱦᱩᱭᱩᱜ ᱜᱮᱭᱟ᱾ ᱟᱨ ᱯᱩᱴ ᱯᱩᱴᱠᱟᱹ ᱠᱚ ᱨᱮᱭᱟᱜ ᱫᱟᱢ ᱫᱚ ᱱᱷᱟᱜ ᱵᱟᱡᱟᱨ ᱨᱮ ᱫᱚ ᱦᱟᱸᱜ ᱠᱟᱹᱴᱤᱡᱼᱼ ᱫᱚᱢᱮ ᱜᱮ ᱠᱚ ᱫᱟᱢ ᱵᱟᱲᱟ ᱠᱚ ᱜᱮᱭᱟ ᱛᱟᱦᱚᱞᱮ ᱠᱚᱢ ᱵᱤᱥᱤ ᱜᱮ ᱡᱚᱢ ᱫᱚ ᱦᱩᱭ ᱠᱟᱱᱟ᱾ ᱢᱟᱱᱮ ᱯᱩᱴᱠᱟᱹ ᱞᱮᱴᱚ ᱠᱚᱫᱚ ᱟᱹᱰᱤ ᱡᱳᱨ ᱜᱮ ᱥᱤᱵᱤᱞᱟ᱾
ᱦᱳᱭ ᱦᱳᱭ ᱫᱚᱢᱮ ᱜᱮ ᱥᱤᱵᱤᱞᱟ ᱮᱠ ᱵᱟᱨᱮ
ᱦᱮᱸ ᱦᱮᱸ ᱦᱮᱸ, ᱟᱪᱪᱷᱟ᱾
ᱟᱨ ᱟᱯᱮ ᱥᱮᱱ ᱫᱚ ᱚᱝᱠᱟ ᱛᱚᱵᱮ ᱵᱟᱯᱮ ᱧᱟᱢ ᱠᱚ ᱜᱮᱭᱟ ᱛᱚᱵᱮ ᱥᱩᱨ ᱵᱟᱡᱟᱨ ᱨᱮᱜᱮ ᱛᱟᱦᱚᱞᱮ ᱛᱚ᱾
ᱦᱮᱸ ᱦᱮᱸ ᱢᱟᱱᱮ ᱱᱚᱝᱠᱟ ᱵᱤᱨ ᱠᱚ ᱫᱚ ᱦᱟᱸᱜ ᱟᱞᱮ ᱥᱮᱱ ᱠᱷᱚᱱ ᱫᱚ ᱥᱟᱺᱜᱤᱧ ᱧᱚᱜ ᱜᱮᱭᱟ ᱛᱚ ᱛᱟᱞᱦᱮ ᱚᱱ ᱠᱟ ᱡᱚᱢ ᱠᱚᱫᱚ ᱦᱟᱸᱜ ᱵᱟᱝ ᱦᱩᱭᱩᱜ ᱜᱮᱭᱟ, ᱠᱤᱨᱤᱧ ᱠᱟᱛᱮ ᱜᱮ ᱡᱚᱢ ᱫᱚ ᱦᱩᱭᱩᱜ ᱜᱮᱭᱟ᱾ ᱦᱮᱸ᱾
ᱟᱨ ᱚᱱᱛᱮ ᱨᱮᱫᱚ ᱱᱚᱝᱠᱟ ᱪᱟᱥᱵᱟᱥ ᱠᱚᱫᱚ ᱦᱟᱸᱜ ᱠᱚ ᱠᱚᱨᱟᱣ ᱵᱟᱲᱟᱭᱟ ᱥᱮ ᱵᱟᱝᱟ ᱚᱱᱟ ᱵᱟᱡᱟᱨ ᱫᱤᱥᱚᱢ ᱦᱚᱲ ᱠᱚ ᱫᱚ?
ᱦᱮᱸ ᱪᱟᱥᱵᱟᱥ ᱠᱚ ᱫᱚ ᱢᱟᱱᱮ ᱦᱩᱭ ᱫᱚ ᱦᱩᱭ ᱵᱟᱲᱟᱜ ᱜᱮᱭᱟ ᱢᱟᱱᱮ ᱮᱸ ᱚᱱᱠᱟ ᱪᱟᱥ ᱠᱚᱫᱚ ᱩᱸ ᱚᱱᱠᱟ ᱟᱫᱚ ᱵᱟᱡᱟᱨ ᱫᱤᱥᱚᱢ ᱦᱚᱲ ᱫᱚ ᱢᱟᱱᱮ ᱩᱱᱟᱹᱜ ᱫᱚ ᱪᱟᱥ ᱫᱚ ᱱᱟᱦᱟᱜ ᱵᱟᱠᱚ ᱮᱸ ᱧᱮᱞ ᱜᱮᱭᱟ ᱛᱚ ᱢᱟᱱᱮ ᱴᱩᱠ ᱴᱟᱠ ᱚᱱᱠᱟ ᱦᱩᱭ ᱵᱟᱲᱟ ᱦᱚᱲ ᱠᱚ ᱜᱮ ᱮᱢ ᱵᱟᱲᱟ ᱟᱠᱚ ᱜᱮᱭᱟ ᱛᱟᱦᱞᱮ ᱟᱞᱮ ᱫᱚ ᱱᱟᱦᱟᱜ ᱚᱱᱠᱟ ᱠᱚᱢ ᱵᱤᱥᱤ ᱪᱟᱥ ᱫᱚᱞᱮ ᱪᱟᱥ ᱤᱫᱤᱭᱟ᱾
ᱢᱟᱱᱮ ᱱᱮᱛᱟᱨ ᱢᱟ ᱱᱟᱦᱟᱜ ᱛᱚ ᱱᱟᱦᱮᱞ ᱢᱟ ᱱᱟᱦᱟᱜ ᱚᱱᱠᱟ ᱵᱟᱹᱱᱩᱜᱼᱟ, ᱴᱨᱟᱠᱴᱚᱨ ᱠᱚᱛᱮᱜ ᱠᱚ ᱥᱤ ᱵᱟᱲᱟᱭᱼᱟ᱾
ᱦᱮᱸ ᱦᱮᱸ ᱮᱠᱫᱚᱢ ᱮᱫᱚᱢ ᱢᱟᱱᱮ ᱱᱟᱦᱮᱞ ᱞᱮ ᱩᱸ ᱠᱟᱹᱢᱤ ᱠᱚᱫᱚ ᱦᱟᱸᱜ ᱪᱟᱵᱟ ᱜᱚᱫ ᱟᱠᱟᱱᱟ ᱢᱟᱱᱮ ᱞᱟᱹᱭ ᱞᱮᱠᱷᱟᱱ ᱫᱚ ᱩᱱᱟᱹᱜ ᱱᱮᱛᱟᱨ ᱫᱚ ᱦᱚᱲ ᱦᱚᱸ ᱫᱚᱢᱮ ᱠᱚ ᱥᱩᱠ ᱤᱫᱤ ᱠᱟᱱᱟ ᱛᱟᱞᱦᱮ ᱱᱟᱦᱮᱞ ᱛᱮ ᱥᱤᱭᱳᱜ ᱫᱚ ᱱᱟᱦᱟᱜ ᱟᱹᱰᱤ ᱜᱮ ᱞᱟᱸᱜᱟ ᱥᱮ ᱟᱱᱟᱴ ᱜᱮ ᱠᱚ ᱵᱩᱡᱷᱟᱹᱣ ᱮᱫᱟ ᱛᱟᱞᱦᱮ ᱥᱩᱠ ᱠᱟᱹᱢᱤ ᱜᱮ ᱫᱚᱢᱮ ᱠᱚ ᱯᱟᱸᱡᱟᱭ ᱫᱟ ᱟᱵᱚ ᱥᱟᱱᱛᱟᱲ ᱫᱚ ᱦᱟᱸᱜ ᱦᱮᱛᱳᱜ ᱫᱚ᱾ ᱩᱱ ᱫᱤᱱ ᱫᱚ ᱡᱮᱢᱚᱱ ᱦᱟᱸᱜ ᱧᱮᱞ ᱟᱹᱜᱩ ᱠᱟᱱᱟ ᱡᱮ ᱮᱸ ᱫᱚᱢᱮ ᱵᱟᱹᱫᱽ ᱨᱮ ᱦᱚᱸ ᱢᱩᱞᱤᱭᱟᱹ ᱠᱚᱣᱟ ᱠᱚ ᱦᱮᱲᱦᱮᱫ ᱠᱚ ᱨᱮ, ᱦᱩᱲᱩ ᱤᱨ ᱠᱚ ᱨᱚᱦᱚᱭ ᱠᱚᱨᱮ ᱛᱤᱱᱟᱹᱜ ᱨᱟᱹᱥᱠᱟᱹ ᱜᱮ ᱥᱮᱨᱮᱧ ᱟᱛᱮ ᱠᱚ ᱨᱚᱦᱚᱭᱟ ᱥᱮ ᱥᱮᱨᱮᱧ ᱟᱛᱮ ᱠᱚ ᱦᱮᱲᱦᱮᱫᱟ᱾ ᱟᱵᱚᱣᱟᱜ ᱪᱮᱫᱠᱟ ᱥᱮᱨᱮᱧ ᱠᱚ ᱢᱮᱱᱟᱜ ᱟᱠᱟᱫ ᱛᱟᱵᱚᱱᱟ ᱥᱟᱱᱛᱟᱞ ᱥᱮᱨᱮᱧ ᱠᱚ ᱛᱤᱱᱟᱹᱜ ᱡᱟᱦᱟᱸ ᱫᱚᱝ ᱞᱟᱜᱽᱬᱮ, ᱟᱹᱰᱤ ᱪᱮᱦᱨᱟ ᱱᱟᱯᱟᱭ ᱱᱟᱯᱟᱭ ᱥᱮᱨᱮᱧ ᱫᱤᱭᱮ ᱥᱮᱨᱮᱧ ᱠᱟᱛᱮ ᱠᱚ ᱮᱱᱮᱡ᱾ ᱠᱟᱹᱢᱤᱭᱟᱠᱚ ᱛᱤᱱᱟᱹᱜ ᱢᱚᱡᱟ ᱱᱮᱛᱟᱨ ᱫᱚ ᱟᱫᱚ ᱦᱟᱱᱮ ᱦᱩᱲᱩ ᱜᱮᱫ ᱢᱮᱥᱤᱱ ᱠᱚ ᱥᱮᱴᱮᱨ ᱟᱠᱟᱱᱟ ᱛᱟᱦᱚᱞᱮ ᱱᱮᱛᱟᱨ ᱫᱚ ᱚᱱᱠᱟ ᱫᱚ ᱵᱟᱝ ᱧᱮᱞᱚᱜ ᱠᱟᱱᱟ ᱡᱮ ᱩᱱᱟᱹᱜ ᱨᱟᱹᱥᱠᱟᱹ ᱟᱛᱮ ᱡᱮ ᱚᱫᱚᱞ ᱵᱚᱫᱚᱞ ᱠᱟᱹᱢᱤᱭᱟᱠᱚ᱾ ᱚᱱᱠᱟ ᱫᱚ ᱱᱟᱦᱟᱜ ᱵᱟᱝ ᱧᱮᱞᱚᱜ ᱠᱟᱱᱟ ᱟᱹᱛᱩ ᱴᱚᱞᱟ ᱠᱚᱨᱮ ᱦᱚᱸ᱾ ᱛᱟᱞᱦᱮ ᱟᱯᱮ ᱫᱚ ᱱᱟᱦᱟᱜ ᱩᱸ ᱪᱮᱫ ᱠᱚᱛᱮ ᱢᱟᱱᱮ ᱯᱮ ᱥᱤ ᱵᱟᱲᱟᱭ ᱜᱮᱭᱟ ᱪᱟᱥ ᱠᱚᱫᱚ ᱯᱮ ᱨᱟᱠᱟᱵ ᱵᱟᱲᱟᱭ ᱜᱮᱭᱟ ᱢᱟᱱᱮ ᱚᱱᱠᱟ?
ᱟᱞᱮ ᱫᱚ ᱚᱱᱠᱟ ᱱᱟᱦᱮᱞ ᱫᱚ ᱩᱱᱟᱹᱜ ᱵᱟᱹᱱᱩᱜ ᱛᱚ ᱚᱱᱠᱟ ᱯᱟᱣᱟᱨ ᱴᱤᱞᱟᱨ ᱠᱚᱛᱮᱜ ᱜᱮᱞᱮ ᱥᱤ ᱵᱟᱲᱟᱭᱟ ᱟᱨ ᱚᱱᱟ ᱞᱚᱴᱟᱨ ᱠᱚ ᱴᱨᱟᱠᱴᱚᱨ ᱠᱚᱛᱮᱜ ᱜᱮ᱾
ᱟᱪᱪᱷᱟ ᱪᱷᱟ ᱪᱷᱟ᱾ ᱦᱮᱸ ᱦᱮᱸ ᱢᱟᱱᱮ ᱰᱟᱝᱨᱤ ᱠᱚᱫᱚ ᱦᱟᱸᱜ ᱚᱱᱠᱟ ᱢᱟᱠᱚ ᱠᱚᱢ ᱤᱫᱤ ᱠᱟᱱᱟ ᱢᱟᱱᱮ ᱰᱟᱹᱝᱨᱤ ᱱᱚᱝᱠᱟ ᱱᱟᱦᱮᱞ ᱛᱮ ᱥᱤᱭᱚᱜ ᱫᱚ ᱱᱟᱦᱟᱜ
ᱦᱩᱸ᱾
ᱩᱸ ᱱᱮᱛᱟᱨ ᱫᱚ ᱫᱚᱢᱮ ᱯᱟᱣᱟᱨ ᱴᱤᱞᱟᱨ ᱞᱚᱴᱟᱨ ᱠᱚᱛᱮ ᱫᱚ ᱵᱤᱥᱤ ᱜᱮ ᱧᱮᱞᱚᱜ ᱠᱟᱱᱟ ᱫᱚᱢᱮ ᱢᱟᱱᱮ ᱞᱚᱜᱚᱱ ᱞᱚ ᱜᱚᱱ ᱠᱚ ᱠᱟᱹᱢᱤᱭᱮᱫ ᱛᱟᱠᱚᱣᱟ, ᱞᱚᱜᱚᱱ ᱞᱚᱜᱚᱱ ᱠᱚ ᱠᱟᱹᱢᱤ ᱯᱩᱨᱟᱹᱣ ᱠᱟᱜ ᱠᱟᱱ ᱛᱟᱠᱚᱣᱟ ᱢᱟᱱᱮᱢ ᱦᱮᱸ ᱮᱠᱫᱚᱢ ᱦᱮᱸ᱾
ᱮᱸ ᱞᱮᱝᱠᱷᱟᱱ ᱢᱤᱫ ᱫᱤᱱ ᱨᱮᱱᱟᱜᱼᱠ ᱢᱟᱱᱮ ᱪᱮᱫ ᱢᱚᱬᱮ ᱫᱤᱱ ᱡᱟᱦᱟᱸ ᱠᱟᱹᱢᱤᱜ-ᱟ ᱚᱱᱟ ᱫᱚ ᱵᱟᱨ ᱫᱤᱱ ᱛᱮᱜᱮ ᱥᱤ ᱞᱮᱝᱠᱷᱟᱱ ᱫᱚ ᱯᱩᱨᱟᱹᱜ ᱠᱟᱜᱼᱟ ᱚᱱᱟ ᱫᱚ᱾
ᱦᱮᱸ ᱦᱮᱸ ᱮᱠᱫᱚᱢ ᱮᱠᱫᱚᱢ ᱾ ᱚᱱᱟ ᱠᱷᱟᱹᱛᱤᱨ ᱱᱷᱟᱸᱜ ᱫᱚᱢᱮ ᱥᱩᱠᱷ ᱠᱟᱹᱢᱤ ᱜᱮ ᱢᱟᱱᱮ ᱠᱚ ᱯᱟᱸᱡᱟ ᱭᱮᱫᱟ᱾
ᱵᱮ ᱥᱚᱠᱳᱡ ᱜᱮ ᱛᱚᱵᱮ ᱫᱚ ᱟᱯᱮ ᱥᱮᱱ ᱦᱚᱸ ᱪᱟᱥ ᱵᱟᱫ ᱠᱚᱦᱚᱸ ᱦᱩᱭ ᱵᱟᱲᱟᱜ ᱠᱟᱱᱟ᱾
ᱦᱮᱸ ᱦᱮᱸ ᱢᱟᱱᱮ ᱢᱚᱴᱟ ᱢᱩᱴᱤ ᱪᱟᱥ ᱵᱟᱥ ᱠᱚᱫᱚ ᱦᱟᱸᱜ ᱦᱩᱭ ᱫᱚ ᱦᱩᱭ ᱵᱟᱲᱟᱜ ᱠᱟᱱ ᱛᱟᱞᱮ ᱜᱮ᱾ ᱛᱟᱦᱮᱱᱮ ᱟᱯᱮ ᱥᱮᱱ ᱫᱚ ᱢᱟᱱᱮ ᱪᱮᱜ ᱠᱟᱱ ᱦᱩᱲᱩ ᱠᱚᱯᱮ ᱪᱟᱥ ᱜᱮᱭᱟ ᱦᱩᱲᱩ ᱠᱩ ᱛᱚᱨ ᱱᱮᱛᱟᱨ ᱫᱚ ᱵᱤᱵᱤᱱᱟ ᱨᱚᱠᱚᱢ ᱦᱩᱲᱩ ᱠᱚ ᱩᱰᱩᱝ ᱠᱟᱱᱟ, ᱛᱟᱦᱮᱱᱮ ᱪᱮᱫ ᱦᱩᱲᱩ ᱠᱚᱯᱮ ᱚᱸᱠᱟ ᱯᱮ ᱪᱟᱥ ᱵᱟᱥ ᱜᱮᱭᱟ?
ᱩᱸ ᱡᱟᱹᱥᱛᱤ ᱫᱚ ᱱᱚᱶᱟ ᱵᱟᱥᱟ ᱵᱷᱳᱠ ᱟᱨ ᱥᱚᱨᱱᱚ ᱜᱮ ᱱᱷᱟᱸᱜ ᱛᱚ ᱡᱟᱹᱥᱛᱤ ᱫᱚ ᱪᱟᱥ ᱵᱟᱲᱟ ᱦᱩᱭᱩᱜ-ᱟ᱾
ᱟᱪᱪᱷᱟ ᱟᱪᱪᱷᱟ ᱟᱪᱪᱷᱟ ᱾ ᱛᱟᱦᱮᱱᱮ ᱚᱱᱟ ᱵᱟᱠᱥᱟ ᱵᱷᱳᱜᱽ ᱫᱚ ᱱᱷᱟᱸᱜ ᱟᱹᱠᱷᱨᱤᱧ ᱞᱟᱹᱜᱤᱫ ᱥᱮ ᱚᱸᱠᱟ ᱡᱚᱢ ᱢᱟᱛᱚ ᱦᱟᱸᱜ ᱡᱚᱛᱚ ᱴᱩᱠᱩᱧ ᱵᱟᱰᱟᱭᱟ ᱡᱮ ᱚᱸᱠᱟ ᱫᱟᱠᱟ ᱦᱟᱛᱮ ᱫᱚ ᱡᱚᱢ ᱵᱟᱝ ᱜᱟᱱᱚᱜ ᱜᱮᱭᱟ ᱱᱷᱟᱸᱜ?
ᱩᱸ ᱥᱩᱫᱩ ᱚᱱᱟ ᱫᱚ ᱠᱤᱪᱷᱩ ᱫᱚ ᱚᱱᱮ ᱟᱹᱠᱷᱨᱤᱧ ᱠᱷᱟᱹᱛᱤᱨ ᱟᱨ ᱠᱤᱪᱷᱩ ᱚᱱᱟ ᱠᱤᱪᱷᱩ ᱱᱚᱜ ᱠᱚᱢ ᱧᱚᱜ ᱟᱨ ᱚᱱᱟ ᱫᱚ ᱚᱲᱟᱜ ᱠᱚᱨᱮᱫ ᱡᱟᱦᱟᱸ ᱛᱤᱥ ᱠᱚ ᱯᱟᱭᱟᱥ ᱠᱟᱛᱮᱫ ᱡᱚᱢ ᱵᱟᱲᱟ ᱚᱱᱟ ᱜᱟᱱᱚᱜ-ᱟ ᱟᱹᱰᱤ ᱪᱚᱨᱚᱠ᱾
ᱦᱮᱸ ᱦᱮᱸ, ᱮᱠᱫᱚᱢ ᱮᱠᱟᱞ ᱟᱨ ᱱᱮᱛᱟᱨ ᱫᱚ ᱱᱷᱟᱸᱜ ᱮᱸ ᱯᱟᱭᱮᱥ ᱠᱚᱫᱚ ᱦᱟᱸᱜ ᱯᱟᱭᱮᱥ ᱡᱟᱝ ᱡᱮᱢᱚᱱ ᱵᱟᱡᱟᱨ ᱨᱮ ᱯᱟᱭᱮᱥ ᱪᱟᱣᱞᱮ ᱠᱤᱨᱤᱧ ᱠᱚᱨᱛᱮ ᱜᱮᱞᱮ ᱮᱸ ᱫᱩ ᱥᱚ ᱚᱸᱠᱟ ᱠᱮᱡᱤ ᱫᱚ ᱦᱩᱭᱩᱜ ᱠᱟᱱ ᱜᱮᱭᱟ, ᱛᱟᱦᱚᱞᱮ ᱚᱲᱟᱜ ᱨᱮ ᱡᱩᱫᱤ ᱪᱟᱥ ᱞᱮᱝᱠᱷᱟᱱ ᱛᱟᱦᱚᱞᱮ ᱚᱞ ᱵᱚᱞ ᱛᱮᱜᱮ ᱧᱟᱢ ᱜᱚᱫᱚᱜ ᱜᱮᱭᱟ ᱡᱚᱢ ᱫᱚ ᱟᱪᱪᱷᱟ᱾ ᱛᱟᱞᱦᱮ ᱚᱸᱠᱟ ᱟᱯᱮ ᱫᱚ ᱦᱩᱲᱩ ᱠᱚᱯᱮ ᱪᱟᱥ ᱜᱮᱭᱟ, ᱩᱸᱦ ᱛᱟᱞᱦᱮ ᱟᱯᱮ ᱥᱮᱱ ᱫᱚ ᱱᱷᱟᱸᱜ ᱵᱟᱨᱥᱤᱧ ᱜᱮ ᱛᱟᱞᱦᱮ ᱦᱩᱲᱩ ᱪᱟᱥ ᱠᱚᱫᱚ ᱦᱩᱭᱩᱜ ᱜᱮᱭᱟ᱾
ᱦᱩᱸ ᱵᱟᱨᱥᱤᱧ ᱜᱮ ᱦᱩᱭᱩᱜᱼᱟ ᱟᱞᱮ ᱥᱮᱱ ᱫᱚ᱾
ᱟᱸᱻᱪᱪᱷᱟ ᱟᱪᱪᱷᱟ ᱟᱪᱪᱷᱟ᱾ ᱦᱮᱸ ᱦᱮᱸ ᱛᱟᱞᱦᱮ ᱫᱟᱜ ᱠᱚᱫᱚ ᱦᱟᱸᱜ ᱚᱵᱷᱟᱵᱽ ᱵᱟᱹᱱᱩᱜ ᱟᱠᱟᱫᱟ᱾
ᱮᱸ ᱵᱟᱝ ᱚᱸᱠᱟ ᱫᱚ ᱵᱟ ᱵᱟᱹᱱᱩᱜ ᱟᱠᱟᱜ-ᱟ, ᱜᱟᱰᱟ ᱠᱚ ᱥᱩᱨ ᱨᱮᱜᱮ ᱢᱮᱱᱟᱜ ᱟᱠᱟᱜ-ᱟ ᱟᱨ ᱚᱸᱠᱟ ᱴᱷᱤ ᱠᱮᱞᱮᱭᱟᱢ ᱫᱟᱜ ᱠᱚᱛᱮᱜ ᱦᱚᱸ ᱠᱚ ᱪᱟᱥ ᱵᱟᱲᱟ ᱦᱩᱭᱩᱜ ᱜᱮᱭᱟ ᱱᱷᱟᱸᱜ᱾
ᱟᱻᱪᱪᱷᱟ ᱟᱪᱪᱷᱟ ᱛᱟᱱᱦᱮᱸ ᱜᱟᱰᱟ ᱠᱚᱫᱚ ᱦᱟᱸᱜ ᱥᱩᱨ ᱨᱮᱜᱮ ᱢᱮᱱᱟᱜ ᱛᱟᱯᱮᱭᱟ ᱟᱯᱮ ᱫᱚ?
ᱦᱳᱭ ᱥᱩᱨ ᱨᱮᱜᱮ ᱵᱟᱹᱫᱽ ᱠᱷᱟᱱ ᱞᱟᱹᱭ ᱞᱮᱱᱠᱷᱟᱱ ᱜᱟ ᱜᱟᱰᱟ ᱫᱟᱜ ᱛᱮᱜᱮ ᱡᱟᱹᱥᱛᱤ ᱫᱚ ᱪᱟᱥ ᱢᱮᱱᱟᱜ-ᱟ᱾
ᱟᱪᱟ ᱟᱸᱪ ᱪᱷᱟ ᱟᱪᱪᱷᱟ᱾ ᱛᱟᱦᱮᱱᱮ ᱜᱟᱰᱟ ᱠᱚᱨᱮᱵ ᱫᱚ ᱱᱷᱟᱸᱜ ᱫᱚᱢ ᱜᱟᱰᱟ ᱫᱟᱜ ᱠᱚᱫᱚ ᱦᱟᱸᱜ ᱟᱸᱡᱮᱫ ᱜᱮ ᱵᱟᱝ ᱟᱸᱡᱮᱫᱚᱜᱼᱟ ᱱᱷᱟᱸᱜ᱾ ᱛᱟᱦᱮᱞᱮ ᱜᱟᱰᱟ ᱨᱮᱫᱚ ᱦᱟᱸᱜ ᱫᱚᱢᱮ ᱚᱸᱠᱟ ᱦᱟᱹᱠᱩ ᱠᱟᱴᱠᱚᱢ ᱠᱚᱫᱚ ᱚᱱᱮ ᱫᱚᱢᱮ ᱠᱚ ᱛᱟᱦᱮᱸᱱ ᱜᱮᱭᱟ ᱱᱷᱟᱸᱜ?
ᱦᱮᱸ ᱦᱮᱸ ᱛᱟᱦᱮᱱ ᱜᱮᱭᱟ ᱠᱚᱠ᱾ ᱟᱨ ᱠᱩᱪᱞᱟᱹ ᱦᱚᱸᱠᱚ ᱚᱸᱠᱟ ᱠᱚ ᱛᱟᱦᱮᱸᱱ ᱜᱮᱭᱟ, ᱠᱩᱪᱞᱟᱹ ᱡᱮ ᱮᱱ ᱢᱟᱢ ᱵᱷᱟ ᱠᱤ ᱵᱩᱡᱷᱟᱹᱣ ᱵᱟᱹᱧ ᱡᱚᱢ ᱠᱚᱨᱮ᱾
ᱟᱪᱪᱷᱟ ᱟᱪᱪᱷᱟ᱾ ᱦᱮᱸ ᱦᱮᱸ ᱩᱱᱠᱩ ᱩᱸᱠᱩ ᱠᱩᱪᱞᱟᱹ ᱫᱚ ᱱᱷᱟᱸᱜ ᱩᱸ ᱫᱚᱢᱮ ᱜᱮ ᱵᱷᱟᱹᱜᱤᱭᱟ ᱢᱟᱱᱮ ᱦᱚᱲᱢᱚ ᱯᱚᱠᱷᱮ ᱛᱮᱫᱚ ᱡᱟᱦᱟᱸᱭᱟᱜ ᱢᱟᱭᱟᱢ ᱠᱚ ᱚᱵᱷᱟᱵᱽ ᱜᱮᱭᱟ ᱛᱟᱦᱮᱞᱮ ᱠᱩᱪᱞᱟᱹ ᱡᱤᱞᱼᱮ ᱡᱚᱢ ᱞᱮᱠᱷᱟᱱ ᱢᱟᱭᱟᱝ ᱠᱚ ᱩᱸ ᱵᱷᱟᱹᱜᱤ ᱥᱟᱨᱥᱟᱜ ᱛᱟᱭᱟ ᱟᱨ ᱦᱚᱲᱢᱚ ᱦᱚᱸ ᱢᱟᱱᱮ ᱵᱷᱟᱹᱜᱤ ᱩᱱᱠᱩ ᱡᱚᱢ ᱞᱮᱠ- ᱪᱮᱠᱟ ᱢᱟᱱᱮ ᱦᱚᱲᱢᱚ ᱠᱷᱚᱛᱤ ᱦᱚᱸ ᱵᱟᱭ ᱠᱷᱚᱛᱤᱭᱟ, ᱵᱟᱹᱲᱤᱡ ᱦᱚᱸ ᱵᱟᱝ ᱦᱚᱸ ᱦᱩᱭᱩᱜ ᱜᱮᱭᱟ᱾ ᱵᱷᱟᱜᱤ ᱜᱮ ᱟᱪᱪᱷᱟ
ᱟᱨ ᱢᱤᱫᱴᱮᱱ ᱦᱚᱲ ᱦᱚ ᱵᱟᱠᱚ ᱡᱚᱢ ᱠᱚᱣᱟ ᱡᱮ ᱩᱱᱠᱩ ᱢᱟᱱᱮ ᱧᱮᱞ ᱦᱚᱸ ᱡᱮ ᱡᱮᱢᱚᱱ ᱵᱤᱧ
ᱦᱮᱸ ᱦᱮᱸ ᱦᱮᱸ᱾ ᱫᱚᱢᱮ ᱫᱚᱢᱮ ᱢᱟᱱᱮ ᱩᱱᱠᱩ ᱫᱚ ᱵᱤᱧ ᱴᱟᱭᱤᱯ ᱜᱮ ᱱᱟᱜ ᱠᱚ ᱧᱮᱞᱚᱜ-ᱟ ᱛᱚ᱾ ᱛᱟᱦᱚᱞᱮ ᱢᱤᱫᱴᱮᱱ ᱦᱚᱲ ᱫᱚ ᱛᱟᱦᱚᱞᱮ ᱡᱚᱢ ᱨᱮ ᱢᱟᱱᱮ ᱠᱟᱹᱴᱤᱡ ᱠᱚ ᱦᱤᱫᱤᱡ ᱧᱚᱜᱟ ᱜᱮ ᱩᱱᱠᱩ ᱜᱤᱧ ᱡᱚᱢᱮᱫ ᱠᱚ ᱞᱮᱠᱟ ᱠᱚ ᱵᱩᱡᱷᱟᱹᱣ ᱠᱚᱣᱟ, ᱛᱟᱦᱚᱞᱮ ᱧᱮᱞ ᱫᱚᱠᱚ ᱧᱮᱞᱚᱜ-ᱟ ᱩᱱᱠᱩ ᱞᱮᱠᱟ ᱠᱤᱱᱛᱩ ᱩᱱᱠᱩᱜ ᱜᱮ ᱡᱚᱢ ᱨᱮᱫᱚ ᱟᱹᱰᱤ ᱵᱷᱟᱹᱜᱤᱭ ᱟᱠᱚ ᱢᱟᱱᱮ ᱦᱚᱲᱢᱚ ᱯᱚᱠᱷᱮ ᱫᱚ᱾
ᱦᱳᱭ ᱦᱳᱭ ᱟᱨᱠᱚ ᱞᱟᱹᱭᱟ ᱚᱱᱠᱟ ᱡᱟᱦᱟᱸ ᱚᱱᱟ ᱤᱰᱷᱤ ᱜᱚ ᱤᱰᱷᱤ ᱜᱚ ᱡᱟᱸᱜᱟ ᱠᱚ ᱚᱱᱮ ᱯᱟᱲᱟᱜ ᱞᱮᱱᱠᱷᱟᱱ ᱚᱱᱟ ᱩᱱᱠᱩ ᱠᱚᱪᱞᱟ ᱢᱟᱭᱟᱢ ᱡᱩᱫᱤᱢ ᱞᱟᱜᱟᱣ ᱟᱠᱚᱣᱟ ᱛᱟᱦᱚᱞᱮ ᱠᱷᱟᱱ ᱢᱟᱱᱮ ᱪᱟᱵᱟᱜ-ᱟ ᱟᱠᱚ ᱪᱮᱛᱟ᱾ ᱟᱸᱡᱚᱢ ᱵᱟᱲᱟ ᱦᱩᱭ ᱟᱠᱟᱱᱟ ᱦᱟᱯᱲᱟᱢ ᱠᱚᱴᱷᱮᱱ
ᱦᱮᱸ ᱦᱮᱸ ᱮᱠᱫᱚᱢ ᱮᱠᱫᱚᱢ ᱚᱱᱟ ᱞᱟᱹᱭ ᱟᱠᱚ ᱚᱱᱠᱟ᱾ ᱢᱟᱭᱟᱝ ᱠᱚ ᱞᱟᱜᱟᱣ ᱞᱮᱠᱷᱟᱱ ᱫᱚ ᱱᱟᱸᱜ ᱮᱰᱤ ᱯᱚᱥᱟᱜ ᱠᱚ ᱵᱟᱝ ᱦᱩᱭᱩᱜ ᱜᱮᱭᱟ᱾
ᱦᱩᱸ ᱾
ᱦᱮᱸᱫᱚ ᱦᱟᱸᱜ ᱞᱟᱜᱟᱣ ᱫᱚ ᱱᱟᱜ ᱵᱟᱝ ᱞᱟᱜᱟᱣ ᱵᱟᱲᱟ ᱦᱩᱭ ᱠᱟᱱᱟ, ᱟᱫᱚ ᱮᱰᱤ ᱯᱚᱥᱟᱜ ᱠᱚᱫᱚ ᱵᱟᱹᱱᱩᱜ-ᱟ ᱛᱚ ᱛᱟᱦᱚᱞᱮ ᱱᱟᱜ ᱵᱟᱝ ᱜᱮᱞᱟ ᱦᱩᱭᱩ ᱠᱟᱱᱟ ᱡᱮ ᱥᱟᱹᱨᱤᱜᱮ ᱪᱟᱵᱟᱜ ᱟᱥᱮ ᱱᱟᱜ᱾ ᱟᱞᱮ ᱜᱮ ᱟᱨ ᱞᱟᱹᱭ ᱛᱚ ᱱᱟᱸᱜ ᱞᱟᱹᱭ ᱦᱟᱠᱟᱜ ᱟᱠᱚ ᱟᱨ ᱟᱸᱡᱚᱢ ᱦᱚᱸ ᱟᱸᱡᱚᱢ ᱵᱟᱲᱟ ᱦᱩᱭ ᱟᱠᱟᱱᱟ ᱡᱮ ᱚᱱᱟ ᱢᱟᱭᱟᱝ ᱞᱟᱜᱟᱣ ᱞᱮᱠᱷᱟᱱ ᱮᱰᱤ ᱯᱳᱥᱟᱜ ᱠᱚᱫᱚ ᱪᱟᱵᱟᱜ-ᱟ, ᱟᱫᱚ ᱦᱮᱸ ᱦᱮᱸ᱾
ᱮ ᱩᱱᱠᱩ ᱚᱱᱮ ᱚᱠᱟ ᱞᱮᱠᱟᱱᱟᱜ ᱡᱩᱫᱤᱢ ᱞᱟᱜᱟᱣᱟ ᱛᱟᱦᱚᱞᱮ ᱟᱱᱮ ᱩᱱᱠᱩᱣᱟᱜ ᱡᱟᱦᱟᱸ ᱟᱫᱷᱚᱢ ᱫᱚᱠᱚ ᱡᱚᱢ ᱠᱚᱣᱟ ᱛᱚ ᱡᱚᱢ ᱵᱟᱝ ᱵᱟᱝ ᱜᱟᱱᱚᱜ ᱛᱟᱠᱚᱣᱟ ᱚᱱᱟ ᱫᱚ᱾ ᱡᱮᱢᱚᱱ ᱱᱤᱡᱮᱢ ᱞᱟᱜᱟᱣ ᱞᱮᱱᱠᱷᱟᱱ ᱟᱫᱚ ᱩᱱᱤ ᱢᱟᱭᱟᱢ ᱛᱚ ᱟᱫᱚ ᱱᱤᱡᱮ ᱫᱚ ᱩᱱᱠᱩᱣᱟᱜ ᱡᱤᱞ ᱥᱮ ᱵᱟᱢ ᱡᱚᱢ ᱫᱟᱲᱮᱭᱟᱜ-ᱟ ᱩᱱᱠᱩᱣᱟᱜ ᱫᱚ᱾
ᱚ ᱟᱪᱪᱷᱟ ᱟᱪᱪᱷᱟ ᱟᱪᱪᱷᱟ ᱦᱮᱸ ᱦᱮᱸ ᱢᱟᱱᱮ ᱚᱱᱠᱟ ᱡᱚᱫᱤ ᱱᱤᱭᱚᱢ ᱠᱚ ᱢᱮᱱᱟᱜ-ᱟ ᱛᱟᱦᱚᱞᱮ ᱛᱚ ᱚᱱᱟ ᱠᱚᱫᱚ ᱩᱪᱤᱛ ᱫᱚ ᱵᱟᱝ ᱞᱟᱹᱠᱛᱤ ᱠᱟᱱᱟ ᱜᱮ᱾
ᱢᱟ ᱞᱟᱹᱭ ᱵᱤᱱ ᱟᱨᱚᱸ ᱟᱨ ᱞᱟᱹᱭᱢᱮ ᱟᱨ ᱪᱮᱫ ᱠᱚ ᱵᱟᱢ ᱞᱟᱹᱭ ᱯᱩᱨᱟᱹᱣ ᱞᱮᱜ-ᱟ᱾
ᱢᱟᱱᱮ ᱵᱟᱹᱧ ᱵᱩᱡᱷᱟᱹᱣ ᱞᱮᱫᱟ ᱪᱮᱫ ᱮᱢ ᱞᱟᱹᱭ ᱠᱮᱫᱟ᱾
ᱚᱱᱮᱢ ᱢᱮᱱᱮᱫ ᱛᱟᱦᱮᱸ ᱫᱚ ᱩᱱᱠᱩ ᱡᱚᱢ ᱥᱮ ᱪᱮᱫ ᱮᱢ ᱞᱟᱹᱭᱮᱫ-ᱟ ᱦᱳᱭ ᱚᱱᱠᱟ
ᱟᱪᱪᱷᱟ ᱢᱟᱱᱮ ᱤᱧᱤᱧ ᱞᱟᱹᱭᱫᱟ ᱡᱮ ᱩᱱᱠᱩᱣᱟᱜ ᱡᱤᱞ ᱡᱚᱢ ᱞᱮᱠᱷᱟᱱ ᱛᱚ ᱱᱟᱜ ᱛᱟᱦᱚᱞᱮ ᱞᱟᱜᱟᱣ ᱫᱚ ᱱᱟᱜ ᱵᱟᱝ ᱵᱷᱟᱹᱜᱤᱭᱟ ᱡᱮ ᱞᱟᱜᱟᱣ ᱡᱩᱫᱤᱢ ᱟᱢ ᱚᱱᱟ ᱡᱮᱞᱮᱢ ᱡᱚᱢ ᱜᱮᱭᱟ ᱛᱟᱦᱚᱞᱮ ᱞᱟᱜᱟᱣ ᱞᱮᱠᱷᱟᱱ ᱛᱚ ᱟᱨ ᱚᱱᱟ ᱡᱤᱞ ᱫᱚ ᱫᱩᱦᱲᱟᱹ ᱵᱟᱢ ᱡᱚᱢ ᱫᱟᱲᱮᱭᱟᱜ-ᱟ᱾
ᱦᱮᱸ ᱦᱮᱸ ᱚᱱᱟᱜᱮ
ᱯᱟᱲᱟᱜ ᱦᱚᱸ ᱡᱟᱦᱟᱸ ᱮᱰᱷᱤ ᱯᱟᱲᱟᱜ ᱠᱟᱱᱟ ᱛᱟᱦᱚᱞᱮ ᱚᱱᱟ ᱯᱚᱥᱟᱜ ᱠᱟᱱᱟ ᱩᱱ ᱡᱚᱠᱷᱚᱱ ᱚᱱᱟᱦᱚᱸ ᱠᱟᱹᱢᱤᱨᱮ ᱵᱟᱭ ᱮᱢᱟ ᱾
ᱟᱪᱪᱷᱟ ᱟᱪᱪᱷᱟ ᱟᱪᱪᱷᱟ᱾ ᱦᱮᱸ ᱦᱮᱸ ᱡᱟᱦᱟᱸ ᱢᱟᱱᱮ ᱚᱱᱟ ᱨᱮᱱᱟᱜ ᱱᱤᱭᱚᱢ ᱠᱚ ᱡᱩᱚᱫᱤ ᱵᱟᱢ ᱯᱟᱞᱚᱱᱟ ᱛᱟᱦᱚᱞᱮ ᱚᱱᱟ ᱢᱟ ᱱᱤᱥᱪᱳᱭ ᱵᱟᱝ ᱪᱟᱵᱟᱜ ᱜᱮᱭᱟ᱾ ᱦᱚᱸ ᱟᱪᱷᱟ ᱟᱪᱷᱟ᱾ ᱦᱮᱸ ᱚᱝᱠᱟᱜᱮ ᱟᱞᱮ ᱚᱱᱠᱟ ᱵᱟᱡᱟᱨ ᱠᱚᱨᱮ ᱢᱟᱱᱮ ᱧᱮᱞ ᱫᱚ ᱧᱮᱞ ᱵᱟᱲᱟ ᱦᱳᱭ ᱠᱟᱱᱟ ᱠᱷᱮᱛ ᱠᱚᱨᱮ ᱠᱩᱪᱞᱟᱹ ᱠᱚᱫᱚ ᱟᱨ ᱡᱚᱢ ᱫᱚ ᱱᱟᱜ ᱵᱟᱝ ᱦᱳᱭ ᱠᱟᱱᱟ᱾
ᱦᱩᱸ
ᱧᱮᱞ ᱫᱚ ᱱᱟᱜ ᱧᱮᱞ ᱵᱟᱲᱟ ᱦᱳᱭ ᱠᱟᱱ ᱜᱮᱭᱟ ᱩᱝᱠᱩ ᱠᱚᱫᱚ, ᱵᱤᱧ ᱞᱮ ᱞᱮᱠᱟᱜ ᱜᱮ ᱯᱩᱨᱟᱹ ᱠᱚ ᱧᱮᱞᱚᱜ ᱜᱤᱭᱟ᱾ ᱛᱟᱞᱮ ᱚᱲ ᱦᱚᱸᱠᱚ ᱞᱟᱹᱭ ᱜᱮᱭᱟ ᱡᱮ ᱚᱱᱟ ᱡᱮᱞ ᱫᱚ ᱫᱚᱢᱮᱜᱮ ᱵᱷᱟᱜᱤ ᱜᱮᱭᱟ᱾ ᱟᱫᱚ ᱡᱚᱢ ᱫᱚ ᱵᱟᱝ ᱦᱳᱭ ᱠᱟᱱᱟ ᱡᱚᱢ ᱫᱚ ᱱᱟᱸᱜ᱾
ᱦᱳᱭ ᱛᱚᱵᱮ ᱤᱱᱠᱟᱹᱜᱮ ᱟᱹᱰᱤ ᱜᱟᱱ, ᱥᱚᱢᱚᱭ ᱠᱚ ᱦᱩᱭ ᱠᱚᱜᱼᱱᱟ ᱤᱱᱠᱟᱹ ᱜᱮᱞᱟᱝ ᱨᱚᱯᱚᱲᱟ ᱛᱟᱦᱟᱞᱮ᱾
ᱦᱮᱸ ᱦᱮᱸ ᱴᱷᱤᱠ ᱜᱮᱭᱟ ᱛᱟᱦᱟ ᱞᱮ᱾